ᱦᱮᱞᱳ᱾
ᱦᱮᱸ ᱜᱚᱝᱠᱮ ᱡᱚᱦᱟᱨ ᱜᱮ᱾
ᱦᱮᱸ ᱡᱚᱦᱟᱨ ᱜᱮ ᱜᱚᱢᱠᱮ ᱨᱚᱲ ᱠᱚᱵᱮᱱ ᱟᱸᱡᱚᱢ ᱧᱟᱢᱮᱜᱼᱟ ᱛᱚ ᱴᱷᱤᱠ ᱥᱟᱺᱦᱤᱡ᱾
ᱦᱮᱸ, ᱟᱡᱚᱢ ᱫᱟᱞᱤᱧ᱾
ᱟᱪᱪᱷᱟ ᱦᱮᱸ ᱛᱚ᱾ ᱦᱳᱭ ᱦᱳᱭ ᱟᱸᱡᱚᱢᱮᱜ ᱜᱮᱭᱟ ᱞᱤᱧ ᱟᱵᱮᱱᱟᱜ ᱦᱚᱸ ᱟᱹᱰᱤ ᱯᱷᱟᱨᱪᱟ ᱥᱟᱺᱦᱤᱡ ᱜᱮ ᱟᱸᱡᱚᱢᱚᱜ ᱠᱟᱱᱟ᱾
ᱛᱟᱦᱚᱞᱮ ᱪᱮᱫ ᱵᱮᱱ ᱪᱤᱠᱟᱹᱭᱮᱜᱼᱟ ᱱᱤᱛᱚᱜ ᱫᱚ?
ᱚᱸᱭ ᱫᱩᱲᱩᱵ ᱵᱟᱲᱟ ᱠᱟᱱᱟ ᱞᱤᱧ᱾
ᱟᱪᱪᱷᱟ, ᱟᱪᱪᱷᱟ ᱟᱪᱪᱷᱟ᱾
ᱨᱤᱢᱤᱞ ᱠᱚᱭ ᱨᱟᱠᱟᱵ ᱠᱟᱫᱟᱭ ᱛᱚ ᱫᱚᱢᱮ᱾
ᱨᱤᱢᱤᱞ ᱠᱚ ᱨᱟᱠᱟᱵ ᱠᱟᱫᱟᱭ᱾
ᱦᱳᱭ᱾
ᱟᱞᱮ ᱥᱮᱫ ᱫᱚ ᱩᱱᱟᱹᱜ ᱮᱠᱴᱟ ᱨᱤᱢᱤᱞ ᱫᱚ ᱵᱟᱝ ᱧᱮᱞᱚᱜ ᱠᱟᱱᱟ ᱮᱠᱴᱩ ᱦᱟᱞᱠᱟ ᱥᱤᱛᱩᱝ ᱟᱦᱟᱞᱟ ᱫᱚ ᱢᱮᱱᱟᱜ ᱜᱮᱭᱟ᱾ ᱢᱮᱱᱠᱷᱟᱱ ᱥᱮᱛᱟᱜ ᱯᱟᱦᱴᱟ ᱫᱚ ᱮᱠᱴᱩ ᱨᱤᱢᱤᱞ ᱵᱟᱲᱟ ᱞᱮᱜ ᱜᱮᱭᱟᱭ ᱟᱞᱮ ᱥᱮᱜ ᱦᱚᱸ᱾
ᱚ᱾
ᱦᱮᱸ ᱛᱟᱦᱚᱞᱮ ᱱᱟᱯᱟᱭ ᱵᱟᱲᱟ ᱵᱮ ᱜᱮᱢ ᱛᱚ᱾
ᱦᱮᱸ, ᱱᱟᱯᱟᱭ ᱵᱟᱲᱟ ᱜᱮ᱾
ᱟᱪᱪᱷᱟ ᱦᱮᱸᱛᱚ ᱱᱟᱯᱟᱭ ᱠᱷᱟᱱ ᱜᱮ ᱱᱟᱯᱟᱭ᱾
ᱦᱳᱭ, ᱦᱳᱭ, ᱟᱵᱤᱱ ᱜᱮ ᱛᱟᱦᱚᱞᱮ ᱪᱮᱫ ᱞᱮᱠᱟ ᱢᱮᱱᱟᱜ ᱵᱤᱱᱟ?
ᱟᱹᱞᱤᱧ ᱦᱚᱸ ᱱᱤᱛᱚᱜ ᱫᱚ ᱪᱟᱸᱫᱳ ᱵᱚᱸᱜᱟᱼᱟᱜ ᱫᱟᱭᱟ ᱫᱩᱞᱟᱹᱲ ᱛᱮ ᱱᱟᱯᱟᱭ ᱫᱚ ᱱᱟᱯᱟᱭ ᱜᱮᱭᱟ ᱞᱤᱧ᱾
ᱛᱮ ᱚᱲᱟᱜ ᱨᱮᱱ ᱥᱟᱱᱟᱢ ᱠᱚᱦᱚᱸ ᱱᱤᱛᱚᱜ ᱫᱚ ᱱᱟᱯᱟᱭ ᱜᱮ᱾
ᱚᱸ ᱦᱮᱸ ᱱᱟᱯᱟᱭ ᱠᱷᱟᱱ ᱵᱷᱟᱜᱮ ᱜᱮ᱾
ᱦᱮᱸ ᱜᱚᱢᱠᱮ ᱵᱟᱹᱞᱤᱧ ᱟᱸᱡᱚᱢ ᱧᱟᱢᱮᱜᱼᱟ᱾
ᱧᱤᱛᱚᱜ ᱵᱤᱱ ᱟᱸᱡᱚᱢ ᱫᱟ?
ᱦᱮᱸ ᱦᱮᱸ ᱞᱟᱹᱭᱵᱤᱱ ᱢᱟ᱾
ᱫᱟᱞᱤᱞ ᱱᱟᱯᱟᱭ ᱠᱷᱟᱱ ᱜᱮ ᱵᱷᱟᱜᱤ᱾
ᱦᱳᱭ, ᱦᱳᱭ, ᱦᱳᱭ᱾
ᱟᱫᱚ ᱱᱤᱛᱚᱜ ᱫᱚ ᱱᱟᱯᱟᱭ ᱜᱮ, ᱟᱫᱚ ᱯᱚᱨᱮᱱᱟᱜ
ᱦᱮᱸ, ᱯᱚᱨᱮᱱᱟᱜ ᱫᱚ ᱚᱱᱟ ᱫᱚ ᱟᱵᱮᱱ ᱦᱚᱸ ᱵᱟᱵᱮᱱ ᱞᱟᱹᱭ ᱫᱟᱲᱮᱭᱟᱜᱼᱟ ᱥᱮ ᱟᱹᱞᱤᱧ ᱦᱚᱸ ᱵᱟᱹᱞᱤᱧ ᱞᱟᱹᱭ ᱫᱟᱲᱮᱭᱟᱜᱼᱟ᱾ ᱯᱚᱨᱮ ᱫᱚ ᱪᱮᱫ ᱪᱤᱠᱟᱹᱜᱼᱟ᱾
ᱦᱳᱭ᱾
ᱦᱩᱸ᱾ ᱛᱟᱦᱚᱞᱮ ᱜᱚᱝᱠᱮ ᱫᱟᱜ ᱡᱟᱹᱲᱤ ᱠᱚᱫᱚ ᱪᱮᱜ ᱞᱮᱠᱟ ᱟᱯᱮ ᱥᱮᱡ ᱦᱚᱞᱟ ᱢᱟᱸᱫᱷᱮᱨ ᱟᱞᱮ ᱥᱮᱜ ᱢᱟ ᱫᱚᱢᱮ ᱫᱟᱜ ᱵᱟᱲᱟ ᱠᱮᱫ ᱫᱚᱭ᱾ ᱟᱯ ᱥᱮᱫ ᱚᱠᱟᱞᱮᱠᱟ ᱪᱮᱫᱮᱠᱟ᱾
ᱦᱮᱸ ᱫᱟᱜ ᱜᱮᱞᱮ ᱫᱟᱜ ᱵᱟᱲᱟ ᱠᱮᱫ ᱜᱮᱭᱟᱭ ᱦᱚᱞᱟ ᱫᱚ ᱠᱟᱹᱴᱤᱡ, ᱦᱚᱞᱟ ᱫᱚ ᱠᱟᱹᱴᱤᱡ, ᱡᱟᱹᱥᱛᱤ ᱜᱮ ᱫᱟᱜ ᱠᱮᱫᱟᱭ᱾
ᱟᱪᱪᱷᱟ - ᱟᱪᱪᱷᱟ ᱛᱟᱦᱚᱞᱮ ᱦᱩᱞ ᱢᱟᱦᱟ ᱠᱚᱫᱚ ᱜᱚᱝᱠᱮ ᱢᱟᱱᱟᱣ ᱫᱟᱲᱮᱭᱟᱫᱼᱟ ᱯᱮᱥᱮ ᱵᱟᱝ?
ᱦᱮᱸ ᱦᱩᱞ ᱢᱟᱦᱟ ᱵᱚᱞᱛᱮ ᱢᱟᱱᱟᱣ ᱫᱚ ᱢᱟᱱᱟᱣ ᱟᱫᱚ ᱠᱟᱹᱴᱤᱡ ᱮᱴᱠᱮᱼᱴᱚᱲᱮ ᱮᱴᱠᱮᱴᱚᱬᱮ ᱫᱚ ᱦᱩᱭ ᱵᱟᱲᱟᱭᱮᱱ ᱜᱮ ᱫᱟᱜ ᱡᱟᱲᱤ ᱠᱷᱟᱹᱛᱤᱨ ᱟᱞᱮ ᱥᱮᱫ ᱫᱚ ᱡᱟᱹᱥᱛᱤ ᱜᱮ ᱫᱟᱜ ᱠᱮᱫᱟᱭ ᱛᱚᱞᱟ ᱫᱚ᱾
ᱦᱮᱸ ᱱᱚᱛᱮ ᱦᱚᱸ ᱜᱚᱝᱠᱮ ᱫᱟᱜ ᱫᱚᱭ ᱫᱟᱵ ᱵᱟᱲᱟ ᱠᱮᱫ ᱜᱮᱭᱟ ᱳᱭ ᱛᱤᱱᱟᱹᱜ ᱞᱤᱧ ᱞᱟᱹᱭ ᱟᱵᱮᱱᱟ ᱢᱚᱱᱮ ᱠᱟᱜ ᱵᱮᱱ ᱛᱤᱱ ᱪᱟᱨ ᱵᱟᱡᱮ ᱥ ᱛᱟᱨᱟᱥᱤᱧ ᱛᱤᱱ ᱪᱟᱨ ᱵᱟᱡᱮ ᱥᱮᱫ ᱠᱷᱚᱱ ᱢᱳᱴᱟᱢᱩᱴᱤ ᱵᱷᱟᱜᱮ ᱜᱮ ᱫᱟᱜ ᱠᱮᱫᱟᱭ ᱛᱟᱦᱚᱞᱮ ᱮᱴᱠᱮᱴᱚᱬᱮ ᱠᱤᱪᱷᱩ ᱜᱟᱱ ᱥᱤᱨᱡᱟᱹᱣ ᱞᱮᱱ ᱨᱮᱦᱚᱸ, ᱦᱩᱞ ᱢᱟᱦᱟ ᱤᱫᱤ ᱠᱟᱛᱮᱫ ᱟᱫᱚ ᱫᱟᱜ ᱠᱚᱭ ᱦᱟᱹᱥᱩᱨ ᱠᱮᱫ ᱠᱷᱟᱱ ᱡᱟᱦᱟᱸ ᱞᱮᱠᱟ ᱠᱟᱛᱮᱫ ᱯᱟᱨᱚᱢ ᱫᱚ ᱯᱟᱨᱚᱢ ᱦᱩᱭᱱᱟ ᱱᱟᱯᱟᱭ ᱛᱮᱜᱮ
ᱛᱟᱦᱚᱞᱮ ᱦᱩᱞ ᱢᱟᱦᱟ ᱨᱮ ᱚᱸᱰᱮ ᱛᱟᱦᱮᱞᱮᱱᱟ᱾
ᱦᱮᱸ ᱥᱮᱴᱮᱨᱞᱤᱧ ᱛᱟᱦᱮᱸ ᱞᱮᱱ ᱜᱮᱭᱟ
ᱛᱟᱦᱚᱞᱮ ᱜᱚᱝᱠᱮ ᱪᱮᱫ ᱠᱚᱯᱮ ᱪᱮᱫ ᱞᱮᱠᱟᱯᱮ ᱢᱟᱱᱟᱣ ᱵᱟᱲᱟ ᱠᱮᱭᱟ ᱟᱯᱮᱥᱮᱫ ᱜᱮ?
ᱦᱮᱸ ᱟᱹᱞᱤᱧ ᱥᱮᱫ ᱫᱚ ᱢᱟᱱᱟᱣ ᱵᱟᱲᱟ ᱦᱩᱭᱮᱱ ᱜᱮᱭᱟ ᱢᱟᱱᱮ ᱵᱷᱟᱜᱤ ᱜᱮ ᱦᱩᱭᱩᱜ ᱜᱮᱭᱟ ᱟᱫᱚ ᱫᱟᱜ ᱡᱟᱹᱲᱤ ᱠᱷᱟᱹᱛᱤᱨ ᱠᱟᱹᱴᱤᱡ ᱮᱴᱠᱮᱴᱚᱬᱮ ᱦᱩᱭ ᱮᱱᱟ ᱟᱫᱚ ᱮᱴᱠᱮᱴᱚᱬᱮ ᱦᱩᱭ ᱠᱟᱛᱮᱜ ᱦᱚᱸ ᱠᱟᱹᱢᱤ ᱠᱚᱫᱚ ᱯᱟᱨᱚᱢ ᱦᱩᱭᱮᱱ ᱜᱮᱭᱟ
ᱟᱪᱪᱷᱟ - ᱟᱪᱪᱷᱟ ᱦᱮᱸ ᱛᱚ
ᱚᱱᱠᱟ ᱚᱱᱠᱟ ᱛᱮᱜᱮ ᱟᱫᱚ ᱚᱱᱟᱢᱟ ᱫᱤᱱ ᱫᱚ ᱵᱟᱵᱚᱱ ᱧᱟᱢᱟ ᱥᱮ
ᱵᱟᱝ ᱜᱮ ᱜᱚᱝᱠᱮ ᱚᱱᱟ ᱢᱟ ᱠᱟᱛᱷᱟ ᱠᱟᱱ ᱜᱮ
ᱯᱟᱨᱚᱢ ᱦᱩᱭᱮᱱ ᱜᱮᱭᱟ
ᱦᱮᱸ ᱛᱚ
ᱟᱫᱚ ᱚᱱᱟ ᱦᱩᱞ ᱢᱟᱦᱟ ᱨᱮᱫᱚ ᱟᱹᱞᱤᱧ ᱦᱚᱸ ᱥᱮᱞᱮᱫ ᱫᱚᱞᱤᱧ ᱛᱟᱦᱮᱸ ᱠᱟᱱ ᱛᱟᱦᱮᱸᱫ ᱥᱮᱴᱮᱨ ᱫᱚ
ᱟᱪᱪᱷᱟᱼᱟᱪᱪᱷᱟ ᱚᱱᱟ ᱢᱟ ᱱᱟᱯᱟᱭ ᱠᱟᱛᱷᱟ ᱜᱮ, ᱥᱟᱱᱟᱢ ᱦᱚᱲ ᱜᱮ ᱥᱮᱞᱮᱫᱚᱜ ᱢᱟ ᱞᱟᱹᱠᱛᱤ ᱠᱟᱱ ᱜᱮ
ᱟᱫᱚ ᱱᱟᱜ ᱠᱷᱟᱱ ᱚᱠᱚᱭ ᱵᱟᱲᱟᱭᱮᱱ ᱜᱮᱭᱟ ᱟᱹᱵᱤᱱ ᱛᱟᱦᱚᱞᱮ ᱞᱟᱹᱭ ᱫᱟᱞᱤᱧ ᱦᱩᱞ ᱢᱟᱦᱟ ᱠᱚᱨᱮ ᱪᱮᱫ ᱠᱚ ᱥᱟᱯᱲᱟᱣ ᱵᱤᱱ ᱫᱚᱦᱚ ᱞᱮᱫ?
ᱦᱮᱸ ᱜᱚᱝᱠᱮ ᱟᱞᱮ ᱚᱸᱰᱮ ᱥᱟᱯ ᱥᱟᱯᱲᱟᱣ ᱫᱚᱦᱚ ᱫᱚᱞᱮ ᱥᱟᱯᱲᱟᱣ ᱠᱚᱫᱚ ᱵᱷᱟᱜᱮ ᱜᱮᱞᱮ ᱥᱟᱯᱲᱟᱣ ᱞᱮᱫ ᱜᱮᱭᱟ ᱡᱟᱦᱟᱸ ᱞᱮᱠᱟ ᱫᱚ ᱢᱮᱱ ᱜᱟᱱᱚᱜ ᱠᱟᱱᱟ ᱚᱱᱚᱬᱦᱮᱸ ᱥᱮ ᱜᱤᱫᱽᱨᱟᱹ ᱠᱚᱣᱟᱜ ᱠᱷᱮᱞᱳᱰ ᱠᱚ ᱥᱮ ᱦᱩᱞ ᱢᱟᱦᱟ ᱤᱫᱤ ᱠᱟᱛᱮᱫ ᱵᱟᱨᱯᱮ ᱠᱟᱛᱷᱟ ᱜᱟᱞᱚᱪ ᱜᱟᱞᱢᱟᱨᱟᱣ ᱠᱚ ᱮᱢᱟᱱ ᱮᱢᱟᱱ ᱟᱭᱢᱟ ᱜᱮ ᱛᱟᱦᱮᱸ ᱠᱟᱱ ᱜᱮᱭᱟ ᱵᱮᱡᱟ ᱛᱩᱧ ᱠᱚ ᱢᱮᱱᱠᱷᱟᱱ ᱫᱟᱜ ᱡᱟᱹᱲᱤ ᱠᱷᱟᱹᱛᱤᱨ
ᱦᱮᱸ ᱦᱮᱸ ᱞᱟᱹᱭ ᱵᱤᱱ ᱟᱸᱡᱚᱢ ᱫᱟᱞᱤᱧ
ᱞᱟᱹᱭ ᱞᱟᱹᱭ ᱫᱟᱞᱤᱧ ᱫᱟᱜ ᱡᱟᱹᱲᱤ ᱠᱷᱟᱹᱛᱤᱨ ᱛᱮ ᱥᱟᱱᱟᱢᱟ-ᱜ ᱫᱚ ᱵᱟᱞᱮ ᱠᱚᱨᱟᱣ ᱫᱟᱲᱮᱭᱟᱫᱼᱟ ᱡᱮᱢᱚᱱ ᱢᱮᱱ ᱜᱟᱱᱚᱜᱼᱟ ᱵᱮᱡᱷᱟ ᱛᱩᱧ ᱠᱚᱼᱼ ᱚᱱᱟ ᱠᱚᱫᱚ ᱟᱨᱠᱤ ᱫᱟᱜ ᱡᱟᱹᱲᱤ ᱠᱷᱟᱹᱛᱤᱨ ᱵᱟᱝ ᱞᱮ ᱠᱚᱨᱟᱣ ᱫᱟᱲᱮᱭᱟᱫᱼᱟ ᱟᱫᱚ ᱡᱟᱦᱟᱸ ᱠᱚ ᱮᱢᱟᱱ ᱛᱮᱱᱟᱜ ᱡᱟᱦᱟᱸ ᱫᱚ ᱚᱱᱬᱦᱮᱸ ᱥᱮ ᱦᱩᱞ ᱢᱟᱦᱟ ᱤᱫᱤ ᱠᱟᱛᱮᱫ ᱢᱤᱫ ᱵᱟᱨ ᱠᱟᱛᱷᱟ ᱜᱟᱞᱚᱪ ᱜᱟᱞᱢᱟᱨᱟᱣ ᱱᱚᱣᱟ ᱠᱚᱫᱚᱞᱮ ᱠᱚᱨᱟᱣ ᱠᱮᱫ ᱜᱮᱭᱟ ᱱᱟᱯᱟᱭ ᱛᱮᱜᱮ ᱛᱟᱦᱚᱞᱮ ᱟᱯᱮ ᱜᱮ ᱜᱚᱢᱠᱮ ᱚᱠᱟ ᱞᱮᱠᱟ ᱯᱮ ᱥᱟᱯᱲᱟᱣ ᱵᱟᱲᱟ ᱞᱮᱱᱟ?
ᱥᱟᱯᱲᱟᱣ ᱵᱟᱞᱟ ᱟᱨ ᱱᱚᱛ ᱦᱚᱸ ᱥᱟᱯᱲᱟᱣ ᱵᱟᱲᱟ ᱫᱚ ᱦᱩᱭ ᱞᱮᱱ ᱜᱮ ᱛᱟᱦᱮᱸᱫ
ᱟᱪᱪᱷᱟ
ᱚᱱᱟ ᱠᱚ ᱡᱚᱛᱚᱜ ᱜᱮ ᱥᱟᱯᱲᱟᱣ ᱵᱟᱲᱟ ᱡᱮᱢᱚᱱ ᱚᱱᱟᱬᱦᱮ, ᱛᱟᱨᱯᱚᱨᱮ ᱵᱮᱡᱷᱟ ᱛᱩᱧ
ᱜᱤᱫᱽᱨᱟᱹ ᱠᱚᱣᱟᱜ ᱠᱷᱮᱞᱳᱰ ᱛᱟᱨᱯᱚᱨᱮ ᱜᱮ ᱚᱱᱮ ᱟᱭᱢᱟᱼᱼ ᱟᱰᱮ ᱞᱟᱹᱭ ᱛᱮᱱᱟᱜ ᱠᱚ ᱟᱨᱠᱤ᱾
ᱦᱮᱸ᱾
ᱚᱱᱟ ᱠᱚ ᱛᱟᱦᱮᱸ ᱠᱟᱱ ᱜᱮᱭᱟ᱾ ᱚᱱᱟ ᱠᱚ ᱜᱮ ᱦᱩᱭ ᱵᱟᱲᱟᱭᱮᱱᱟ᱾
ᱟᱪᱪᱷᱟ ᱟᱪᱪᱷᱟ᱾
ᱛᱟᱦᱚᱞᱮ ᱜᱚᱢᱠᱮ ᱟᱥᱟᱲ ᱵᱚᱸᱜᱟ ᱢᱟ ᱵᱚᱞᱚᱭᱮᱱ ᱛᱟᱦᱚᱞᱮ ᱪᱟᱥᱵᱟᱥ ᱤᱫᱤ ᱠᱟᱛᱮᱫᱼᱼ ᱵᱟᱨ ᱯᱮ ᱠᱟᱛᱷᱟ ᱜᱟᱞᱚᱪ ᱞᱮᱱᱠᱷᱟᱱ ᱵᱟᱝ ᱜᱟᱱᱚᱜ ᱛᱮ?
ᱦᱮᱸ ᱚᱱᱟ ᱫᱚ ᱱᱟᱯᱟᱭᱚᱜ ᱠᱟᱱ ᱜᱮᱭᱟ᱾
ᱛᱟᱞᱮ ᱜᱚᱢᱠᱮ ᱚᱠᱟ ᱞᱮᱠᱟ ᱪᱟᱥ ᱠᱚ ᱨᱮᱱᱟᱜ ᱟᱯᱮ ᱥᱮᱱ ᱫᱚ ᱚᱠᱟ ᱞᱮᱠᱟ ᱪᱮᱫ ᱠᱚᱯᱮ ᱪᱟᱥ ᱟᱵᱟᱫ ᱜᱮᱭᱟ? ᱥᱮ ᱪᱮᱫ ᱞᱮᱠᱟ ᱠᱟᱹᱴᱤᱡ ᱵᱮᱱ ᱞᱟᱹᱭ ᱞᱮᱠᱷᱟᱱ ᱟᱹᱰᱤ ᱜᱮ ᱱᱟᱯᱟᱭ ᱠᱚᱜᱼᱟ᱾
ᱟᱹᱞᱤᱧ ᱪᱟᱥᱵᱟᱥ ᱠᱚᱨᱮ ᱛᱮᱫᱚ ᱪᱟᱨᱟ ᱠᱚᱫᱚ ᱜᱤᱲᱤ ᱦᱩᱭ ᱠᱟᱱᱟ ᱱᱟᱜ ᱠᱷᱟᱱ᱾
ᱟᱪᱪᱷᱟ ᱟᱪᱪᱷᱟ᱾
ᱟᱫᱚ ᱨᱚᱦᱚᱭ ᱠᱚᱜᱮ ᱟᱹᱣᱨᱤ ᱟᱨᱟᱢᱵᱚᱜᱼᱟ᱾
ᱟᱪᱪᱷᱟ ᱦᱮᱸ ᱛᱚ᱾
ᱚ ᱨᱚᱦᱚᱭ ᱫᱚ ᱱᱟᱜ ᱠᱷᱟᱱ ᱪᱟᱨᱟ ᱠᱚᱦᱚᱸ ᱟᱹᱨᱤ ᱦᱟᱨᱟᱜ ᱟᱛᱚ ᱫᱚᱢᱮ᱾
ᱦᱳᱭ ᱦᱳᱭ᱾
ᱟᱫᱚ ᱚᱱᱟ ᱠᱷᱟᱹᱛᱤᱨ ᱠᱟᱹᱢᱤ ᱵᱟᱝ ᱞᱟᱦᱟᱜ ᱠᱟᱱᱟ᱾
ᱟᱪᱪᱷᱟ᱾
ᱟᱫᱚ ᱱᱤᱛᱚᱜ ᱫᱚ ᱠᱟᱹᱢᱤ ᱵᱟᱲᱟᱭ ᱦᱩᱭᱩᱜ ᱠᱟᱱᱟ᱾ ᱢᱟᱱᱮ ᱠᱷᱮᱛ ᱠᱚ ᱵᱟᱹᱫᱽ ᱠᱚ ᱟᱨᱠᱤ ᱜᱷᱟᱹᱭ ᱠᱟᱱᱟ ᱛᱟᱦᱮᱸᱫ ᱛᱚ᱾
ᱦᱮᱸ ᱦᱮᱸ ᱦᱮᱸ᱾
ᱚᱱᱟ ᱠᱚᱜᱮ ᱵᱟᱲᱟᱣ ᱵᱟᱜᱟᱣ ᱵᱟᱲᱟᱭ ᱦᱩᱭᱩᱜ ᱠᱟᱱᱟ᱾
ᱦᱮᱸ ᱟᱪᱪᱷᱟ᱾
ᱟᱫᱚ ᱪᱟᱨᱟ ᱠᱚ ᱦᱟᱜ ᱦᱟᱨᱟ ᱵᱟᱲᱟ ᱞᱮᱱᱠᱷᱟᱱ ᱜᱮᱼᱼ ᱫᱤᱭᱮ ᱫᱟᱜ ᱠᱚᱧᱼᱼ ᱫᱟᱜ ᱠᱚᱭ ᱡᱟᱹᱲᱤ ᱞᱮᱠᱷᱟᱱ ᱟᱫᱚ ᱟᱨᱟᱢᱵᱚᱭ ᱦᱩᱭᱩᱜᱼᱟ, ᱨᱚᱦᱚᱭ ᱥᱮᱫ᱾
ᱟᱪᱪᱷᱟ ᱦᱮᱸ ᱚᱱᱟ ᱦᱚᱸ ᱱᱟᱯᱟᱭ ᱠᱟᱛᱷᱟ ᱜᱮ, ᱵᱟᱭ ᱫᱟᱜ ᱞᱮᱠᱷᱟᱱ ᱛᱚ ᱟᱨ ᱵᱟᱵᱮᱱᱼᱼ ᱠᱟᱹᱢᱤ ᱫᱚ ᱵᱟᱵᱮᱱ ᱮᱛᱚᱦᱚᱵ ᱫᱟᱲᱮᱭᱟᱜᱼᱟ ᱥᱮ᱾
ᱦᱳᱭ᱾ ᱟᱹᱵᱤᱱ ᱥᱮᱫ ᱜᱮ ᱚᱱᱛᱮ ᱪᱮᱫ ᱞᱮᱠᱟ
ᱟᱹᱞᱤᱧ ᱥᱮᱫ ᱦᱚᱸ ᱜᱚᱝᱠᱮ ᱚᱱᱠᱟ ᱜᱮ ᱱᱤᱭᱟᱹ ᱥᱤᱡᱤᱱ ᱫᱚ ᱱᱚᱜᱼᱚᱭ ᱥᱟᱱᱟᱢ ᱜᱮ ᱦᱩᱲᱩ ᱜᱮᱵᱚᱱ ᱨᱚᱦᱚᱭ ᱜᱮᱭᱟ ᱛᱚ᱾
ᱦᱮᱸ᱾
ᱛᱟᱦᱚᱞᱮ ᱚᱱᱠᱟ ᱜᱮ ᱛᱚᱞᱟ ᱠᱚᱫᱚ ᱜᱤᱰᱤ ᱵᱟᱲᱟ ᱦᱩᱭ ᱟᱠᱟᱱ ᱜᱮᱭᱟ, ᱢᱮᱱᱠᱷᱟᱱ ᱚᱱᱮ ᱥᱮᱨᱢᱟ ᱡᱟᱹᱲᱤ ᱨᱮᱱᱟᱜ ᱡᱟ ᱚᱵᱚᱥᱼᱼ ᱛᱟ ᱵᱮᱱ ᱧᱮᱞᱮᱫ ᱜᱮᱭᱟ ᱱᱚᱜᱼᱚ ᱱᱚᱝᱠᱟ ᱴᱷᱤᱠ ᱥᱟᱺᱦᱤᱡ ᱥᱮᱨᱢᱟ ᱡᱟᱹᱲᱤ ᱦᱚᱸ ᱵᱟᱵᱚᱱ ᱧᱟᱢᱮᱜᱼᱟ᱾ ᱛᱟᱦᱚᱞᱮ ᱠᱷᱟᱱ ᱠᱤᱪᱷᱩᱜᱟᱱ ᱛᱚᱞᱟ ᱠᱚᱫᱚ ᱱᱚᱥᱴᱚ ᱵᱟᱲᱟᱭᱮᱱ ᱜᱮᱭᱟ, ᱫᱚᱢᱮ ᱥᱤᱛᱩᱝ ᱦᱚᱸᱭ ᱥᱤᱛᱩᱝ ᱵᱟᱲᱟᱭᱮᱫᱟ ᱥᱮ ᱟᱨ ᱡᱟᱹᱲᱤᱼᱼ ᱥᱮᱨᱢᱟ ᱡᱟᱹᱲᱤ ᱵᱟᱝ ᱠᱷᱟᱹᱛᱤᱨ ᱠᱤᱪᱷᱩᱩᱜᱟᱱ ᱛᱚᱞᱟ ᱠᱚᱫᱚ ᱱᱚᱥᱴᱚ ᱵᱟᱲᱟᱭᱮᱱ ᱛᱟᱹᱞᱤᱧ ᱜᱮᱭᱟ᱾ ᱮᱱᱠᱷᱟᱱ ᱛᱟᱭᱚᱢ ᱫᱟᱨᱟᱢ ᱟᱨᱦᱚᱸ ᱜᱤᱰᱤ ᱫᱚ ᱜᱤᱰᱤ ᱵᱟᱲᱟ ᱦᱩᱭ ᱟᱠᱟᱱ ᱜᱮᱭᱟ ᱟᱫᱚ ᱱᱤᱛᱚᱜ ᱫᱚ ᱦᱟᱸᱜ ᱪᱮᱫ ᱮ ᱪᱤᱠᱟᱹᱭ ᱱᱚᱜᱼᱚᱭ ᱫᱟᱜᱼᱼ ᱡᱚᱛᱚᱭ ᱮᱦᱚᱵ ᱮᱫᱟ ᱠᱟᱹᱴᱤᱡ ᱠᱟᱹᱴᱤᱡ ᱮ ᱫᱟᱜ ᱵᱟᱲᱟᱣᱟᱜ ᱠᱟᱱᱟ ᱦᱩᱭᱩᱜᱼᱟ ᱦᱟᱸᱜ ᱴᱷᱤᱠ᱾ ᱴᱷᱟᱠ ᱜᱮ ᱢᱚᱱᱮ ᱛᱚ ᱦᱩᱭᱩᱜ ᱠᱟᱱᱟ, ᱟᱫᱚ ᱫᱟᱜ ᱞᱮᱠᱷᱟᱱ ᱮ ᱦᱟᱸᱜ ᱨᱚᱦᱚᱭ ᱫᱚ ᱦᱟᱜ ᱴᱷᱤᱠ ᱜᱮ ᱦᱩᱭᱩᱜᱼᱟ᱾
ᱦᱮᱸ᱾
ᱛᱟᱦᱚᱞᱮ ᱜᱚᱝᱠᱮ ᱱᱚᱣᱟᱼᱼ ᱦᱩᱲᱩ ᱵᱟᱫ ᱠᱟᱛᱮᱫ ᱡᱟᱦᱟᱸ ᱫᱚ ᱵᱷᱮᱜᱟᱨ ᱵᱷᱮᱜᱟᱨ ᱟᱭᱢᱟ ᱥᱚᱵᱽᱡᱤ ᱠᱚᱠᱚ ᱪᱟᱥ ᱜᱮᱭᱟ ᱥᱮ᱾ ᱟᱹᱰᱤ ᱜᱟᱱ ᱴᱚᱴᱷᱟ ᱠᱚᱨᱮ ᱟᱫᱚ ᱟᱵᱮᱱᱼᱼ ᱥᱮᱫ ᱫᱚ ᱚᱠᱟ ᱞᱮᱠᱟ ᱪᱮᱫ ᱠᱚ ᱵᱮᱱ ᱪᱟᱥ ᱵᱟᱲᱟᱭ ᱜᱮᱭᱟ, ᱪᱮᱫ ᱠᱚ ᱟᱨ ᱪᱟᱥ ᱦᱩᱭᱩᱜ ᱜᱮᱭᱟ?
ᱱᱚᱱᱛᱮ ᱫᱚ ᱥᱟᱨᱟ ᱠᱷᱚᱱ ᱜᱮ ᱪᱟᱥ ᱦᱩᱭᱩᱜ ᱜᱮᱭᱟ ᱫᱚ ᱥᱚᱵᱫᱤ ᱠᱚ ᱥᱚᱵᱡᱤ ᱵᱚᱞᱛᱮ ᱡᱮᱛᱚ ᱨᱚᱠᱚᱢ
ᱟᱪᱪᱷᱟ ᱟᱪᱪᱷᱟ ᱢᱟᱱᱮ ᱛᱟᱦᱚᱞᱮ ᱟᱵᱮᱱ ᱫᱚ ᱢᱮᱱ ᱜᱟᱱᱚᱜᱼᱟ ᱡᱚᱛᱚ ᱨᱚᱠᱚᱢ ᱪᱟᱥ ᱦᱩᱭᱩᱜᱼᱟ ᱞᱟᱹᱭ ᱫᱟᱵᱮᱱ ᱛᱟᱦᱚᱞᱮ ᱟᱵᱮᱱ ᱫᱚ ᱥᱮᱨᱢᱟ ᱡᱟᱹᱲᱤ ᱵᱷᱚᱨᱥᱟ ᱫᱚ ᱡᱚᱛᱚᱣᱟᱜ ᱫᱚ ᱵᱟᱝ ᱟᱨᱠᱤ ᱠᱤ ᱦᱮᱸᱥᱮ ᱫᱟᱜ ᱨᱮᱱᱟᱜ ᱫᱚ ᱥᱩᱵᱤᱫᱷᱟ ᱦᱮᱱᱟᱜ ᱛᱟᱵᱮᱱᱟ
ᱦᱮᱸ ᱫᱟᱜ ᱨᱮᱟᱱᱟᱜ ᱫᱚ ᱥᱩᱵᱤᱫᱷᱟ ᱫᱚ ᱢᱮᱱᱟᱜᱼᱟ
ᱟᱪᱪᱷᱟ ᱟᱪᱪᱷᱟ ᱚᱱᱟ ᱦᱚᱸ ᱱᱟᱯᱟᱭ ᱠᱟᱛᱷᱟ ᱜᱮ ᱵᱟᱝ ᱜᱚᱝᱠᱮ ᱡᱮᱢᱚᱱ ᱟᱞᱮ ᱥᱮᱫ ᱫᱚ ᱞᱤᱧ ᱞᱟᱹ ᱟᱵᱮᱱ ᱠᱟᱱᱟ
ᱦᱮᱸ
ᱟᱞᱮ ᱥᱮᱫ ᱫᱚ ᱥᱮᱨᱢᱟ ᱡᱟᱹᱲᱤ ᱵᱷᱚᱨᱥᱟ ᱜᱮ ᱟᱨᱠᱤ ᱥᱮ ᱠᱮᱱᱮᱞ ᱨᱮᱱᱟᱜ ᱫᱟᱜ ᱡᱟᱦᱟᱸ ᱫᱚ ᱥᱮᱞᱚ ᱠᱚ ᱢᱮᱛᱟᱜ ᱠᱟᱱ ᱚᱱᱟ ᱨᱮᱱᱟᱜ ᱫᱟᱜ ᱦᱚᱸ ᱵᱟᱹᱞᱤᱧ ᱧᱟᱢᱟ ᱛᱟᱦᱚᱞᱮ ᱚᱱᱟᱛᱮ ᱟᱹᱞᱤᱧ ᱫᱚ ᱚᱱᱛᱮ ᱥᱚᱵᱡᱤ ᱠᱚᱫᱚ ᱚᱱᱠᱟ ᱮᱴ ᱪᱟᱥ ᱫᱚ ᱵᱟᱝ ᱦᱩᱭᱩᱜ ᱜᱮᱭᱟ ᱥᱩᱫᱷᱩ ᱚᱲᱟᱜ ᱡᱚᱢ ᱞᱮᱠᱟᱜᱮ ᱟᱨᱠᱤ ᱟᱫᱚ ᱫᱟᱜ ᱜᱮ ᱵᱟᱝ ᱛᱟᱦᱮᱱ ᱠᱷᱟᱱ ᱚᱠᱟ ᱨᱮᱵᱮᱱ ᱪᱟᱥ ᱟ ᱢᱟ ᱮᱱᱛᱮᱜ ᱦᱮᱸ ᱛᱟᱦᱚᱞᱮ ᱱᱤᱭᱟᱹ ᱵᱟᱨ ᱫᱚ ᱪᱮᱫ ᱪᱮᱫ ᱥᱚᱵᱡᱤ ᱠᱚᱵᱮᱱ ᱪᱟᱥ ᱵᱟᱲᱟ ᱞᱮᱼᱟ
ᱦᱩ ᱥᱚᱵᱽᱡᱤ ᱠᱚᱫᱚᱞᱤᱧ ᱪᱟᱥ ᱵᱟᱲᱟ ᱞᱮᱫ ᱛᱟᱦᱮᱸ ᱜᱮ ᱡᱮᱢᱚᱱ ᱟᱞᱮ ᱥᱮᱫ ᱫᱚ ᱡᱚᱛᱚ ᱨᱚᱠᱚᱢ ᱜᱮ ᱟᱫᱚ ᱠᱚᱢ ᱠᱚᱢ ᱪᱟᱥ ᱵᱟᱲᱟ ᱦᱩᱭ ᱞᱮᱱ ᱛᱟᱦᱮᱸ ᱡᱚᱛᱚ
ᱟᱪᱪᱷᱟ ᱟᱪᱪᱷᱟ
ᱡᱮᱢᱚᱱ ᱟᱹᱞᱩ ᱯᱚᱴᱚᱞ ᱡᱷᱤᱸᱜᱟᱹ ᱠᱟᱨᱞᱟ ᱯᱮᱸᱭᱟᱡ ᱠᱚ
ᱦᱮᱸ ᱦᱮᱸ
ᱥᱚᱥᱟ ᱠᱚ ᱢᱟᱱᱮ ᱡᱷᱚᱛᱚ ᱨᱚᱠᱚᱢ ᱜᱮ ᱪᱟᱥ ᱦᱩᱭ ᱵᱟᱲᱟ ᱞᱮᱱ ᱛᱟᱦᱮᱸᱫ ᱜᱮ
ᱟᱪᱪᱷᱟ
ᱟᱫᱚ ᱚᱱᱟ ᱠᱚᱜᱮ ᱱᱤᱛᱚᱜ ᱫᱚ ᱨᱟᱠᱟᱵ ᱠᱟᱛᱮᱫ ᱜᱮ ᱟᱫᱚ
ᱦᱩᱲᱩ ᱪᱟᱥ ᱵᱟᱝ ᱛᱟᱞᱟ ᱠᱚ ᱜᱤᱰᱤ ᱵᱟᱲᱟ ᱦᱩᱭ ᱠᱟᱱᱟ
ᱦᱮᱸ ᱟᱫᱚ ᱟᱵᱤᱱ ᱥᱮᱫ ᱫᱚ ᱱᱟᱜ ᱠᱷᱟᱱ ᱥᱚᱵᱽᱡᱤ ᱠᱚᱫᱚ ᱵᱟᱠᱚ ᱪᱟᱥ ᱵᱟᱲᱟᱭ ᱜᱮᱛᱮ
ᱵᱟᱝ ᱜᱚᱢᱠᱮ ᱵᱟᱝ ᱚᱱᱮᱞᱤᱧ ᱞᱟᱹᱭᱟᱫ ᱵᱮᱱ ᱚᱱᱮ ᱚᱱᱠᱟ ᱫᱟᱜ ᱜᱮ ᱵᱟᱝ ᱛᱟᱦᱮᱱ ᱠᱷᱟᱱ ᱫᱚ ᱚᱠᱟ ᱨᱮ ᱵᱮᱱ ᱪᱟᱥᱟ ᱟᱫᱚ ᱚᱱᱮ ᱚᱲᱟᱜ ᱩᱛᱩ ᱡᱚᱢ ᱞᱮᱠᱟ ᱫᱚ ᱠᱟᱹᱴᱤᱡ ᱢᱤᱫ ᱵᱟᱨ ᱫᱚ ᱨᱚᱦᱚᱭ ᱵᱟᱲᱟ ᱠᱟᱜ ᱜᱮᱭᱟ ᱞᱮ ᱵᱟᱲᱜᱮ ᱠᱚᱨᱮᱫ
ᱚ
ᱤᱱᱟᱹᱜᱮ ᱚᱱᱠᱟ ᱡᱟᱹᱥᱛᱤ ᱠᱟᱭ ᱛᱮᱫᱚ ᱵᱟᱞᱮ ᱪᱟᱥ ᱠᱮᱭᱟ
ᱛᱟᱦᱚᱞᱮ ᱟᱵᱤᱱ ᱥᱮᱫ ᱫᱚ ᱚᱱᱮ ᱦᱩᱲᱳ ᱜᱮ ᱡᱟᱹᱥᱛᱤ ᱠᱚ ᱪᱟᱥ ᱜᱮᱭᱟ ᱡᱟᱹᱱᱤᱡ
ᱦᱳᱭ ᱜᱚᱢᱠᱮ ᱦᱳᱭ ᱚᱱᱟ ᱦᱩᱲᱩ ᱜᱮ
ᱚ ᱛᱟᱦᱚᱞᱮ ᱞᱟᱹᱭᱫᱟᱞᱤᱧ ᱟᱵᱤᱱ ᱵᱤᱱ ᱞᱟᱹᱭ ᱠᱮᱫᱟ ᱛᱚ ᱦᱳᱲᱳ ᱫᱚᱢᱮ ᱠᱚ ᱪᱟᱥ ᱜᱮᱭᱟ
ᱦᱳᱭ ᱜᱚᱝᱠᱮ ᱞᱟᱹᱭᱵᱮᱱ ᱢᱟ
ᱛᱟᱦᱚᱞᱮ ᱦᱩᱲᱩ ᱫᱚ ᱚᱠᱟᱴᱟᱜ ᱢᱟᱱᱮ ᱚᱠᱟᱴᱟᱜ ᱦᱩᱲᱩ ᱡᱟᱹᱥᱛᱤ ᱠᱚ ᱪᱟᱥ ᱜᱮᱛᱮ
ᱱᱚᱜᱼᱚᱭ ᱜᱚᱢᱠᱮ ᱱᱤᱭᱟᱹ ᱥᱚᱢᱚᱭ ᱵᱚᱨᱥᱟ ᱨᱮ ᱡᱟᱦᱟᱸ ᱵᱚᱱ ᱪᱟᱥᱟ ᱵᱟᱝ ᱦᱳ ᱱᱤᱭᱟᱹ ᱦᱩᱲᱩ ᱜᱮ
ᱦᱮᱸ
ᱫᱷᱚᱨᱚᱱ ᱨᱮᱢᱟ ᱚᱱᱠᱟ ᱪᱟᱥ ᱵᱟᱝ ᱦᱩᱭᱩᱜ ᱛᱟᱦᱞᱮ ᱫᱷᱚᱨᱚᱱ ᱦᱩᱲᱩ ᱫᱚ ᱵᱟᱝ ᱪᱟᱥ ᱦᱩᱭᱩᱜ ᱜᱮᱭᱟ ᱚᱱᱟᱛᱮ
ᱦᱩᱸ ᱢᱟᱱᱮ ᱟᱞᱤᱧ ᱞᱤᱧ ᱞᱟᱹᱭ ᱦᱚᱪᱚᱭᱮᱫᱟ ᱡᱮᱢᱚᱱ ᱵᱚᱦᱩ ᱨᱚᱠᱚᱢ ᱦᱩᱲ ᱢᱮᱱᱟᱜ ᱟᱛᱚ ᱡᱮᱢᱚᱱ ᱧᱮᱞ ᱵᱤᱱ ᱥᱚᱨᱱᱚ
ᱟᱪᱪᱷᱟ ᱵᱟᱝ ᱜᱚᱢᱠᱮ ᱚᱱᱟ ᱫᱚ ᱪᱮᱫ ᱞᱤᱧ ᱞᱟᱹᱭᱟᱵᱮᱱᱟ ᱡᱟᱦᱟᱸ ᱥᱮᱮᱫ ᱡᱟᱦᱟᱸ ᱞᱮᱠᱟ ᱟᱨᱠᱤ
ᱦᱮᱸ
ᱛᱚ ᱢᱟᱱᱮ ᱥᱤᱡᱤᱱ ᱚᱱᱩᱡᱟᱭᱤ ᱥᱮ ᱟᱫᱚ ᱵᱚᱠᱟ ᱞᱮᱠᱟ ᱡᱮᱢᱚᱱ ᱵᱩᱞᱮᱴ ᱠᱚ ᱟᱹᱰᱤ ᱨᱚᱠᱚᱢ ᱦᱩᱲᱩ ᱤᱛᱟᱹ ᱦᱮᱱᱟᱜ ᱜᱮᱭᱟ ᱾ ᱡᱚᱛᱚᱠᱟᱜ ᱜᱮ ᱪᱟᱥ ᱦᱩᱭᱩᱜ ᱜᱮᱭᱟ ᱟᱨᱠᱤ ᱾ ᱡᱟᱭᱜᱟ ᱟᱱᱩᱯᱟᱛ ᱛᱮ ᱾ ᱡᱚᱛᱚ ᱦᱚᱲᱟᱜ ᱫᱚ ᱡᱚᱛᱚ ᱡᱟᱭᱜᱟ ᱵᱟᱝ ᱥᱚᱢᱟᱱᱟ ᱥᱮ, ᱟᱨ ᱡᱚᱛᱚ ᱡᱟᱭᱜᱟ ᱨᱮᱫᱚ ᱡᱚᱛᱚ ᱦᱩᱲᱩ ᱛᱚ ᱵᱟᱝ ᱦᱩᱭᱩᱜᱼᱟ ᱥᱮ ᱾
ᱦᱳᱭ ᱦᱳᱭ
ᱱᱚᱜᱼᱚᱭ ᱱᱚᱝᱠᱟᱱᱟᱜ ᱵᱮᱯᱟᱨ ᱠᱟᱱᱟ ᱾
ᱛᱟᱦᱚᱞᱮ ᱞᱟᱹᱭ ᱫᱟᱞᱤᱧ ᱡᱚᱢ ᱵᱟᱲᱟ ᱠᱚᱫᱚ ᱦᱩᱭᱱᱟᱥᱮ ᱵᱟᱝ ᱛᱟᱦᱚᱞᱮ?
ᱵᱟᱝ ᱜᱚᱝᱠᱮ ᱡᱚᱢ ᱫᱚ ᱟᱹᱣᱨᱤ ᱦᱩᱭᱩᱜᱼᱟ, ᱡᱚᱢ ᱦᱩᱭᱩᱜᱼᱟ ᱦᱟᱜᱸ ᱛᱚ ᱠᱤᱪᱷᱩᱩᱜᱟᱱ ᱯᱚᱨᱮ ᱧᱚᱜ ᱛᱮ ᱾
ᱛᱟᱦᱞᱮ ᱜᱚᱝᱠᱮ ᱟᱵᱮᱱᱟᱜ ᱟᱹᱛᱩ ᱫᱤᱥᱚᱢ ᱠᱚ ᱠᱟᱹᱴᱤᱡ ᱵᱮᱱ ᱞᱟᱹᱭ ᱞᱮᱠᱷᱟᱱ?
ᱟᱹᱞᱤᱧ ᱫᱚ ᱟᱹᱛᱩᱳ ᱫᱤᱥᱚᱢ ᱵᱚᱞᱛᱮ ᱜᱮᱞᱮ ᱟᱹᱞᱤᱧ ᱫᱚ ᱤᱭᱟᱹ ᱵᱟᱨᱦᱟ ᱫᱤᱥᱚᱢ ᱞᱤᱧ ᱯᱟᱲᱦᱟᱜ ᱠᱟᱱᱟ ᱾
ᱟᱪᱪᱷᱟ ᱟᱪᱪᱷᱟ,
ᱟᱸᱡᱚᱢ ᱵᱟᱲᱟ ᱠᱟᱫᱟ ᱵᱤᱱ?
ᱦᱳᱭ ᱜᱚᱝᱠᱮ ᱟᱸᱡᱚᱢ ᱫᱚᱞᱤᱧ ᱟᱸᱡᱚᱢ ᱟᱠᱟᱫ ᱜᱮᱭᱟ ᱾ ᱫᱤᱥᱚᱢ ᱢᱟ ᱟᱭᱢᱟ ᱜᱮ ᱦᱮᱱᱟᱜ ᱛᱟᱵᱚᱱ, ᱢᱟᱱ ᱵᱟᱨᱦᱟ, ᱛᱩᱝ ᱪᱷᱩᱣᱟᱱᱤ, ᱫᱷᱟᱲ ᱫᱟᱢᱯᱟᱲᱟ, ᱟᱨᱚ ᱟᱭᱢᱟ ᱜᱟᱱ ᱜᱮ ᱾ ᱛᱟᱦᱚᱞᱮ ᱚᱱᱟ ᱞᱮᱠᱟᱛᱮ ᱟᱵᱮᱱ ᱫᱚ ᱫᱤᱥᱚᱢ ᱞᱮᱠᱟᱛᱮᱫᱚ ᱵᱟᱨᱦᱟ ᱫᱤᱥᱚᱢ ᱵᱮᱱ ᱯᱟᱲᱟᱜ ᱠᱟᱱᱟ ᱾
ᱦᱳᱭ ᱦᱳᱭ,
ᱟᱪᱪᱷᱟ, ᱛᱟᱦᱚᱞᱮ ᱱᱚᱣᱟ ᱫᱚ ᱵᱮᱝᱜᱚᱞ ᱯᱚᱱᱚᱛ ᱨᱮᱜᱮ ᱛᱚ ᱵᱟᱝ?
ᱦᱮᱸ ᱦᱮᱸ ᱟᱹᱵᱤᱱ ᱫᱚ ᱜᱚᱝᱠᱮ ᱛᱟᱦᱚᱞᱮ ᱚᱠᱟᱴᱟᱜ ᱫᱤᱥᱚᱢ
ᱟᱹᱞᱤᱧ ᱫᱚ ᱜᱚᱝᱠᱮ ᱟᱹᱞᱤᱧ ᱫᱚ ᱪᱷᱳᱣᱟᱱᱤ ᱞᱤᱧ ᱯᱟᱲᱟᱜ ᱠᱟᱱᱟ, ᱡᱟᱦᱟᱸ ᱫᱚ ᱢᱟᱱ ᱡᱟᱯᱟᱜ ᱨᱮ ᱢᱟᱱ ᱪᱷᱳᱣᱟᱱᱤ ᱠᱚ ᱢᱮᱛᱟᱜ ᱠᱟᱱ, ᱟᱞᱤᱧ ᱪᱷᱳᱣᱟᱱ ᱨᱮᱞᱤᱧ ᱯᱟᱲᱟᱜ ᱠᱟᱱᱟ, ᱟᱫᱚ ᱚᱱᱟᱫᱚ ᱟᱹᱞᱤᱧ ᱦᱚᱸ ᱵᱮᱝᱜᱚᱞ ᱯᱚᱱᱚᱛ ᱨᱮᱱ ᱠᱟᱱ ᱜᱮᱭᱟᱞᱤᱧ, ᱡᱟᱦᱟᱸ ᱫᱚ ᱵᱟᱸᱠᱩᱲᱟ ᱰᱤᱥᱴᱤᱠ
ᱚ ᱮᱸᱻ ᱵᱤᱨ ᱵᱩᱨᱩ ᱦᱮᱸ ᱵᱤᱨ ᱵᱩᱨᱩ ᱵᱚᱞᱛᱮ ᱫᱚ ᱢᱟᱱᱮ ᱢᱮᱱᱟᱜ ᱜᱮᱭᱟ ᱾ ᱵᱤᱨ ᱵᱩᱨᱩ ᱠᱚ
ᱦᱳᱭ ᱦᱳᱭ, ᱵᱟᱝ ᱜᱮ ᱡᱮᱢᱚᱱ ᱜᱚᱝᱠᱮ ᱟᱞᱮ ᱱᱚᱛᱮ ᱫᱚ ᱩᱱᱟᱹᱜ ᱮᱴᱟ ᱵᱤᱨᱼᱵᱩᱨᱩ ᱫᱚ ᱵᱟᱹᱱᱩᱜ ᱛᱟᱞᱮᱭᱟ, ᱢᱟᱱᱮ ᱚᱵᱷᱟᱵᱽ ᱫᱚ ᱵᱟᱞᱮ ᱚᱵᱷᱟᱵᱚᱜᱼᱟ ᱢᱮᱱᱠᱷᱟᱱ ᱩᱱᱟᱹᱜ ᱡᱟᱹᱥᱛᱤ ᱜᱟᱭ ᱛᱮᱫᱚ ᱵᱟᱹᱱᱩᱜ ᱛᱟᱞᱮᱭᱟ ᱟᱨᱠᱤ ᱾